ᱦᱮᱸ
ᱦᱮᱸ ᱛᱚ ᱟᱸᱡᱚᱢᱚᱜ ᱠᱟᱱ ᱜᱮᱭᱟ ᱛᱚ ᱟᱸᱡᱚᱢᱚᱜ ᱠᱟᱱ ᱜᱮᱭᱟ ᱥᱮ ᱟᱪᱪᱷᱟ ᱴᱷᱤᱠ ᱜᱮᱭᱟ
ᱠᱟᱱᱟ
ᱟᱪᱪᱷᱟ
ᱟᱪᱪᱷᱟ ᱤᱧᱤᱧ ᱞᱟᱹᱭᱮᱫ ᱛᱟᱦᱮᱸᱜ ᱡᱮ ᱱᱚᱜᱼᱚᱭ ᱥᱮᱸᱫᱽᱨᱟ ᱱᱟᱠᱷᱟᱱ ᱥᱮᱸᱫᱽᱨᱟ ᱫᱚ ᱟᱵᱚᱣᱟᱜ ᱠᱟᱞᱪᱟᱨ ᱨᱮᱱᱟᱜ ᱢᱤᱫᱴᱟᱝ ᱤᱭᱟᱹ ᱡᱤᱱᱤᱥ ᱜᱮ ᱠᱟᱱᱟ ᱥᱮᱸᱫᱽᱨᱟ ᱫᱚ ᱮᱸᱜ ᱥᱮᱸᱫᱽᱨᱟ ᱵᱟᱨᱮ ᱛᱮᱫᱚ ᱱᱟᱠᱷᱟᱱ ᱠᱟᱹᱴᱤᱡ ᱠᱩᱠᱞᱤ ᱤᱧ ᱴᱷᱮᱡ ᱦᱮᱡ ᱟᱠᱟᱱᱟ ᱚᱱᱟ ᱮᱸ ᱠᱩ ᱠᱩᱠᱞᱤᱧ ᱞᱟᱹᱭ ᱫᱟ ᱡᱮ ᱱᱚᱜᱼᱚᱭ ᱡᱮ ᱥᱮᱸᱫᱽᱨᱟ ᱥᱮᱸᱫᱽᱨᱟ ᱫᱚ ᱱᱟᱜ ᱠᱷᱟᱱ ᱤᱭᱟᱹ ᱢᱟᱱᱮ ᱟᱹᱰᱤ ᱦᱚᱲ ᱜᱮᱠᱚ ᱵᱤᱨᱩᱫᱮᱫ ᱛᱟᱵᱚᱱᱟ ᱡᱮ ᱥᱮᱸᱫᱽᱨᱟ ᱫᱚ ᱱᱚᱣᱟ ᱫᱚ ᱵᱟᱹᱲᱤᱡ ᱡᱤᱱᱤᱥ ᱠᱟᱱᱟ ᱡᱤᱭᱟᱹᱞᱤ ᱜᱚᱡ ᱢᱟᱱᱮ ᱚᱱᱟ ᱫᱚ ᱠᱷᱟᱨᱟᱯ ᱯᱮ ᱠᱟᱹᱢᱤᱭ ᱫᱟ ᱠᱤᱱᱛᱩ ᱱᱚᱣᱟ ᱫᱚ ᱞᱟᱹᱭᱟᱠᱚ ᱡᱮ ᱟᱯᱮ ᱫᱚ ᱟᱞᱚᱯᱮ ᱜᱚᱡ ᱠᱚᱣᱟ ᱛᱟᱦᱚᱞᱮ ᱱᱚᱣᱟ ᱡᱩᱫᱤ ᱵᱟᱵᱚᱱ ᱱᱚᱝ ᱚᱱᱠᱟ ᱜᱮ ᱩᱱᱠᱩᱣᱟᱜ ᱠᱟᱛᱷᱟ ᱵᱚᱱ ᱟᱸᱡᱚᱢᱟ ᱛᱟᱦᱚᱞᱮ ᱛᱚ ᱟᱵᱚᱣᱟᱜ ᱤᱱᱟᱹ ᱠᱷᱟᱱ ᱥᱮᱨᱣᱟ ᱠᱷᱚᱱ ᱥᱮᱸᱫᱽᱨᱟ ᱫᱚ ᱚᱪᱚᱜᱚᱜᱼᱟ ᱠᱤᱱᱛᱩ ᱟᱵᱚ ᱱᱚᱣᱟ ᱠᱟᱛᱷᱟ ᱟᱸᱡᱚᱢ ᱵᱮᱴᱟᱨᱟ ᱥᱮ ᱵᱟᱝ ᱟᱸᱡᱚᱢ ᱜᱮ ᱵᱷᱟᱹᱜᱤᱭᱟ
ᱟᱫᱚᱻ ᱟᱨᱠᱤ ᱥᱮᱸᱫᱽᱨᱟ ᱫᱚ ᱟᱨ ᱡᱩᱫᱤ ᱵᱟᱝ ᱠᱚᱨᱟᱣ ᱦᱩᱭᱩᱜᱼᱟ ᱛᱚᱠᱷᱟᱱ ᱫᱚ ᱥᱮᱨᱣᱟ ᱪᱟᱵᱟ ᱤᱫᱤᱜ-ᱟ ᱟᱫᱚ ᱚᱱᱠᱟ ᱞᱮᱠᱟᱛᱮ ᱟᱵᱚ ᱦᱚᱲ ᱠᱚᱣᱟᱜ ᱫᱚ ᱚᱱᱠᱟ ᱞᱮᱠᱟ ᱫᱚ ᱚᱥᱩᱵᱤᱫᱷᱟ ᱫᱚ ᱵᱟᱝ ᱦᱩᱭᱩᱜ ᱠᱟᱱᱟ ᱟᱨ ᱱᱤᱛᱚᱜ ᱫᱚ ᱚᱱᱠᱟ ᱞᱮᱠᱟ ᱥᱮᱸᱫᱽᱨᱟ ᱦᱚᱸᱛᱚ ᱵᱟᱝ ᱠᱚ ᱪᱟᱞᱟᱜ ᱠᱟᱱᱟ ᱠᱚ
ᱦᱮᱸ ᱠᱤᱱᱛᱩ ᱥᱮᱨᱣᱟ ᱨᱮ ᱢᱮᱱᱟᱜ ᱠᱷᱟᱱ ᱫᱚ ᱢᱤᱫ ᱫᱷᱟᱣ ᱫᱚ ᱪᱟᱞᱟᱜ ᱜᱮ ᱦᱩᱭᱩᱜᱼᱟ ᱤᱱᱟ. ᱠᱷᱟᱱ
ᱟᱫᱚ ᱡᱮᱢᱚᱱ ᱱᱚᱜᱼᱚᱭ ᱱᱤᱝᱠᱟᱹᱱ ᱦᱚᱲ ᱚᱱᱟ ᱥᱮᱨᱣᱟ ᱤᱫᱤ ᱠᱟᱛᱮᱜ ᱜᱮ ᱡᱮᱢᱚᱱ ᱪᱟᱞᱟᱜ ᱦᱩᱭᱩᱜ ᱠᱟᱱᱟ ᱟᱨᱠᱤ ᱥᱮᱸᱫᱽᱨᱟ ᱠᱚᱫᱚ ᱟᱞᱮ ᱦᱚᱸ ᱱᱤᱝᱠᱟᱹ ᱦᱚᱸ ᱪᱟᱞᱟᱜ ᱦᱩᱭᱩᱜ ᱥᱮᱸᱫᱽᱨᱟᱻ ᱚᱱᱟ ᱪᱟᱞᱟᱣ ᱠᱟᱛᱮᱫ ᱜᱮ ᱡᱟᱭᱦᱳᱠ ᱦᱟᱸᱰᱮ ᱱᱟᱦᱰᱮ ᱠᱷᱚᱱᱟᱜ ᱜᱟᱛᱮ ᱠᱚᱠᱚ ᱦᱤᱡᱩᱜ ᱟᱠᱚ ᱩᱱᱠᱩ ᱥᱟᱶᱛᱮ ᱜᱟᱞᱢᱟᱨᱟ ᱫᱮ ᱟᱹᱰᱤ ᱦᱚᱲ ᱥᱟᱶ ᱧᱟᱯᱟᱢ ᱵᱟᱲᱟ ᱱᱚᱝᱠᱟ ᱦᱚᱲ ᱴᱷᱮᱱ ᱯᱷᱩᱨᱛᱤᱭᱟᱱ ᱡᱤᱱᱤᱥ ᱠᱟᱱ ᱜᱮᱭᱟ ᱥᱮ ᱤᱭᱟᱹ ᱥᱮᱸᱫᱽᱨᱟ ᱠᱚᱫᱚ ᱟᱫᱚ ᱟᱞᱮ ᱫᱚ ᱚᱱᱠᱟ ᱞᱮᱠᱟ ᱟᱫᱚ ᱡᱟᱦᱟᱸᱭ ᱠᱚᱠᱚ ᱩᱱᱠᱩ ᱥᱮᱸᱫᱽᱨᱟ ᱠᱚ ᱜᱚᱡ ᱠᱚᱨᱮᱱᱟᱜ ᱤᱪᱪᱷᱟᱹ ᱠᱚ ᱛᱟᱦᱮᱱ ᱛᱟᱠᱚᱣᱟ ᱠᱤ ᱚᱸᱰᱮ ᱫᱚ ᱢᱤᱫᱴᱮᱱ ᱥᱩᱵᱤᱫᱟ ᱢᱮᱱᱟᱜᱼᱟ ᱚᱠᱟ ᱞᱮᱠᱟ ᱟᱞᱮ ᱥᱮᱸᱫᱽᱨᱟ ᱨᱮ ᱟᱫᱚ ᱥᱮᱸᱫᱽᱨᱟ ᱪᱟᱞᱟᱣ ᱠᱟᱛᱮᱫ ᱟᱨᱠᱤ ᱧᱩᱛᱩᱢ ᱠᱚ ᱚᱞ ᱠᱟᱛᱮᱫ ᱟᱫᱚ ᱡᱟᱦᱟᱱ ᱠᱚᱭ ᱠᱚᱠᱚ ᱜᱚᱡ ᱮᱫ ᱠᱚᱣᱟ ᱜᱚᱡ ᱠᱚᱣᱟ ᱟᱨᱠᱤ
ᱚ ᱟᱪᱪᱷᱟ ᱟᱪᱪᱷᱟ
ᱵᱷᱟᱜ ᱫᱚᱠᱚ ᱱᱟᱦᱟᱜ ᱠᱚ ᱮᱢᱚᱜ ᱜᱮᱭᱟ ᱠᱚ ᱟᱫᱚ ᱱᱤᱛᱚᱜ ᱫᱚ ᱚᱱᱠᱟ ᱪᱮᱛᱟᱱ ᱥᱮᱸᱫᱽᱨᱟ ᱠᱚ ᱪᱮᱛᱟᱱ ᱨᱮᱫᱚ ᱫᱚᱢᱮ ᱮᱠᱴᱟ ᱫᱚ ᱢᱟᱱᱮ ᱜᱚᱡ ᱜᱚᱯᱚᱡ ᱨᱮᱫᱚ ᱫᱚᱢᱮ ᱤᱭᱟᱹ ᱠᱚᱫᱚ ᱵᱟᱹᱱᱩᱜ ᱜᱮᱭᱟ ᱟᱨᱠᱤ
ᱦᱮᱸ ᱦᱮᱸ
ᱱᱩᱠᱩ ᱩᱱᱠᱩ ᱜᱚᱡ ᱠᱟᱛᱮᱫ ᱡᱮ ᱦᱮᱸ ᱡᱚᱢ ᱠᱚ ᱦᱩᱭᱩᱜᱼᱟ ᱚᱱᱠᱟ ᱞᱮᱠᱟ ᱫᱚᱢᱮ ᱤᱭᱟᱹ ᱫᱚ ᱵᱟᱹᱱᱩᱜᱼᱟ ᱟᱨᱠᱤ ᱢᱚᱱᱮ ᱠᱚᱫᱚ
ᱚ ᱟᱪᱪᱷᱟ ᱟᱪᱪᱷᱟ ᱱᱚᱣᱟ ᱫᱚ ᱢᱟᱱᱮ ᱱᱤᱭᱚᱢ ᱨᱮ ᱢᱮᱱᱟᱜ ᱠᱷᱟᱹᱛᱤᱨ ᱛᱮ ᱪᱟᱞᱟᱜ ᱦᱩᱭᱩᱜ ᱜᱮᱭᱟ ᱥᱮᱸᱫᱽᱨᱟ ᱫᱚ ᱚ ᱟᱪᱪᱷᱟ ᱟᱪᱪᱷᱟ ᱦᱮᱸᱻ ᱱᱮᱛᱟᱨ ᱫᱚ ᱢᱟᱱᱮ ᱥᱮᱸᱫᱽᱨᱟ ᱠᱚᱫᱚ ᱦᱚᱲ ᱩᱱᱟᱹᱜ ᱵᱟᱠᱚ ᱥᱮᱸᱫᱽᱨᱟᱭᱮᱫ ᱠᱚᱜᱮᱭᱟ ᱠᱟᱞᱪᱟᱨ ᱨᱮ ᱦᱮᱱᱟᱜ ᱠᱷᱟᱹᱛᱤᱨ ᱛᱮ ᱪᱟᱞᱟᱜ ᱜᱮᱭᱟ
ᱦᱮᱸ ᱦᱮᱸ ᱚᱠᱚᱭ ᱯᱷᱩᱨᱛᱤ ᱠᱷᱟᱹᱛᱤᱨ ᱛᱮ
ᱦᱳᱭ
ᱟᱫᱚ ᱡᱟᱦᱟ ᱱᱚᱣᱟ ᱠᱚᱫᱚ ᱪᱟᱞᱟᱣ ᱵᱟᱲᱟ ᱜᱮ ᱵᱟᱝ ᱦᱩᱭ ᱠᱟᱱᱟ ᱱᱚᱣᱟ ᱡᱟᱦᱟᱸ ᱟᱨᱠᱤ ᱦᱮᱸ ᱚᱱᱟ ᱟᱡᱚᱫᱤᱭᱟᱹ ᱥᱮᱸᱫᱽᱨᱟ ᱟᱨᱠᱤ, ᱚᱸᱰᱮ ᱫᱚ ᱪᱟᱞᱟᱣ ᱵᱟᱲᱟ ᱛᱚ ᱵᱟᱝ ᱦᱩᱭ ᱟᱠᱟᱱᱟ ᱚᱱᱠᱟ ᱞᱮᱠᱟ ᱚᱱᱟ ᱠᱚ ᱴᱟᱭᱤᱢ ᱨᱮ ᱚᱠᱛᱚ ᱠᱚᱦᱚᱸ ᱢᱟᱱᱮ ᱵᱟᱝ ᱦᱩᱭᱩᱜ ᱜᱮᱭᱟ ᱟᱨᱠᱤ ᱥᱚᱢᱚᱭ ᱠᱚ ᱟᱨᱠᱤ ᱟᱨ
ᱚ ᱟᱪᱪᱷᱟ ᱟᱪᱪᱷᱟ ᱦᱮᱸ ᱟᱪᱪᱷᱟ ᱤᱱᱟᱹ ᱠᱷᱟᱱ ᱤᱧᱤᱧ ᱟᱸᱡᱚᱢ ᱵᱟᱲᱟ ᱠᱟᱫᱟ ᱡᱮ ᱥᱮᱸᱫᱽᱨᱟ ᱪᱟᱞᱟᱜ ᱞᱟᱦᱟ ᱨᱮ ᱱᱟᱜ ᱠᱷᱟᱱ ᱮᱸ ᱡᱟᱦᱟᱸᱭ ᱵᱟᱯᱞᱟᱣᱟᱱ ᱠᱚᱲᱟ ᱜᱤᱫᱽᱨᱟᱹ ᱩᱱᱠᱩ ᱠᱚᱫᱚ ᱱᱟᱜ ᱠᱷᱟᱱ ᱟᱡᱚᱫᱤᱭᱟᱹ ᱯᱟᱦᱟᱲ ᱡᱚᱠᱷᱚᱱ ᱥᱮᱸᱫᱽᱨᱟ ᱠᱚ ᱪᱟᱞᱟᱜ ᱜᱮᱭᱟ ᱥᱮ ᱛᱚᱠᱷᱚᱱ ᱫᱚ ᱠᱷᱟᱱ ᱯᱟᱲᱦᱟᱣ ᱵᱟᱲᱟ ᱠᱟᱛᱮᱫ ᱤᱧ ᱟᱸᱡᱚᱢ ᱵᱟᱲᱟ ᱟᱠᱟᱫ ᱜᱮᱭᱟ ᱮᱠᱷᱟᱱ ᱡᱮ ᱵᱟᱹᱦᱩ ᱠᱩᱲᱤ ᱠᱚᱣᱟᱜ ᱢᱮᱲᱦᱮᱫ ᱥᱟᱠᱚᱢ ᱠᱚ ᱛᱩᱫ ᱤᱫᱤ ᱤᱫᱤ ᱛᱟᱨᱟᱭᱟᱠᱚ ᱢᱟᱱᱮ ᱱᱚᱣᱟ ᱫᱚ ᱪᱮᱫ ᱦᱮᱸ ᱪᱮᱫ ᱠᱷᱟᱹᱛᱤᱨ ᱠᱚ ᱤᱫᱤ ᱛᱟᱨᱟᱭᱟ?
ᱟᱫᱚ ᱚᱸᱰᱮ ᱫᱚ ᱱᱚᱣᱟ ᱞᱮᱠᱟ ᱛᱮᱠᱚ ᱤᱫᱤ ᱛᱚᱨᱟᱭ ᱛᱟᱦᱮᱱ ᱠᱚ ᱢᱤᱫ ᱡᱚᱠᱷᱚᱱ ᱠᱚ ᱞᱟᱹᱭ ᱟᱠᱚ ᱟᱡᱚᱫᱤᱭᱟᱹ ᱵᱩᱨᱩ ᱨᱮ
ᱦᱮᱸ
ᱢᱟᱱᱮ ᱟᱹᱰᱤᱜᱟᱱ ᱡᱤᱵᱽ ᱡᱤᱭᱟᱹᱞᱤ ᱠᱚᱠᱚ ᱛᱟᱦᱮᱸᱜ ᱠᱟᱱᱟ ᱠᱚ ᱟᱨᱠᱤ ᱢᱟᱱᱮ ᱵᱟᱜᱽ ᱵᱷᱟᱹᱞᱩᱠ ᱱᱟᱱᱟ ᱨᱚᱠᱚᱢ ᱠᱤᱪᱷᱩ ᱟᱨ ᱼᱼ ᱡᱟᱦᱟᱸᱭ ᱢᱟᱱᱮ ᱢᱟᱱᱮ ᱦᱚᱲ ᱜᱚᱡ ᱞᱮᱠᱟᱱ ᱠᱚ ᱡᱤᱱᱤᱥ ᱟᱨᱠᱤ ᱾
ᱦᱮᱸ ᱦᱮᱸ ᱾
ᱠᱟᱱ ᱡᱤᱱᱤᱥ ᱠᱚᱠᱚ ᱛᱟᱦᱮᱸ ᱠᱟᱱᱟ ᱠᱚ ᱛᱟᱦᱞᱮ ᱟᱫᱚ ᱚᱸᱰᱮ ᱪᱟᱞᱟᱣ ᱢᱟᱱᱮ ᱛᱚ ᱼᱼ ᱟᱫᱚ ᱛᱚᱠᱷᱚᱱ ᱫᱚ ᱠᱤᱱᱛᱩ ᱜᱟᱹᱰᱤ ᱜᱷᱚᱲᱟ ᱞᱮᱠᱟᱱ ᱡᱤᱱᱤᱥ ᱠᱚᱫᱚ ᱵᱟᱝ ᱛᱟᱦᱮᱸ ᱠᱟᱱᱟ ᱛᱚ ᱾
ᱚ ᱟᱪᱪᱷᱟ ᱟᱪᱪᱷᱟ ᱦᱮᱸ
ᱦᱮᱸ ᱟᱫᱚ ᱛᱟᱞᱦᱮ ᱩᱱᱠᱩ ᱫᱚ ᱥᱮᱫᱟᱭ ᱠᱚᱫᱚ ᱦᱚᱲ ᱠᱤᱪᱷᱩ ᱛᱟᱲᱟᱢ ᱛᱮ ᱠᱤᱪᱷᱩ ᱤᱭᱟᱹᱛᱮ ᱱᱚᱝᱠᱟ ᱟᱹᱰᱤ ᱫᱤᱱ ᱼᱼ ᱠᱷᱚᱱᱟᱜ ᱞᱟᱦᱟ ᱠᱷᱚᱱᱟᱜ ᱠᱚ ᱛᱩᱫᱩᱜ ᱛᱟᱦᱮᱱ ᱠᱚ ᱟᱨᱠᱤ ᱪᱟᱞᱟᱣ ᱵᱟᱲᱟ ᱠᱟᱱᱟ ᱠᱚ ᱟᱨᱠᱤ ᱾
ᱦᱮᱸ ᱾
ᱟᱫᱚ ᱛᱟᱦᱚᱞᱮ ᱚᱱᱠᱟ ᱞᱮᱠᱟᱱ ᱼᱼ ᱟᱫᱚ ᱪᱟᱞᱟᱣ ᱠᱚᱨᱛᱮ ᱜᱮᱞᱮ ᱛᱚ ᱚᱸᱰᱮ ᱛᱚ ᱡᱩᱫᱤ ᱟᱵᱮᱱ ᱼᱼ ᱤᱧ ᱢᱟ ᱪᱤᱜ ᱤᱧ ᱞᱟᱹᱭᱟᱢ ᱡᱩᱫᱤ ᱟᱢ ᱢᱚᱱᱮ ᱠᱟᱜ ᱢᱮ ᱚᱸᱰᱮ ᱥᱮᱸᱫᱽᱨᱟᱭᱮᱫᱟᱢ ᱡᱟᱭᱦᱳᱠ ᱼᱼ ᱥᱮᱸᱫᱽᱨᱟᱭ ᱠᱟᱱᱟ ᱫᱤᱭᱮ ᱛᱟᱦᱞᱮ ᱼᱼ ᱚᱠᱚᱭ ᱚᱠᱟᱞ ᱥᱮᱫ ᱛᱤᱱ ᱡᱚᱠᱷᱚᱱ ᱦᱟᱸᱜ ᱪᱤᱠᱟᱹ ᱢᱮᱭᱟ ᱦᱟᱢᱞᱟ ᱢᱮᱭᱟ ᱚᱱᱟ ᱫᱚ ᱚᱠᱚᱭ ᱦᱚ ᱵᱟᱼᱼ
ᱦᱳᱭ ᱱᱚᱱᱠᱟ ᱚᱠᱟ ᱠᱷᱚᱱ ᱚᱠᱟ ᱛᱤᱨᱮ ᱵᱤᱯᱚᱫ ᱦᱩᱭᱩᱜᱼᱟ ᱚᱱᱟ ᱫᱚ ᱱᱟᱜ ᱠᱷᱟᱱ ᱚᱠᱚᱭᱟᱜ ᱦᱚᱸ ᱵᱟᱲᱟᱭ ᱫᱚ ᱵᱟᱹᱱᱩᱜᱼᱟ ᱾
ᱵᱟᱹᱱᱩᱜᱼᱟ ᱟᱫᱚ ᱱᱮᱛᱟᱨ ᱫᱚ ᱞᱟᱦᱟ ᱛᱮᱫᱚ ᱠᱚ ᱥᱮᱸᱫᱽᱨᱟᱭᱮᱫ ᱛᱟᱦᱮᱱ ᱠᱚ ᱚᱸᱰᱮ ᱪᱟᱞᱟᱣ ᱠᱟᱛᱮᱫ ᱠᱚ ᱼᱼ ᱡᱤᱵᱽᱼᱡᱤᱭᱟᱹᱞᱤ ᱠᱚᱠᱚ ᱜᱚᱡᱮᱫ ᱠᱚ ᱛᱟᱦᱮᱱ ᱠᱚ ᱟᱫᱚ ᱱᱮᱛᱟᱨ ᱫᱚ ᱚᱸᱰᱮ ᱫᱚ ᱼᱼ ᱢᱟᱱᱮ ᱪᱤᱜᱠᱟ ᱞᱮᱠᱟ ᱟᱠᱟᱫᱟᱠᱚ ᱪᱟᱞᱟᱣ ᱠᱟᱛᱮ ᱤᱱᱥᱴᱟᱜᱨᱟᱢ ᱨᱤᱞᱥ ᱠᱚ ᱵᱮᱱᱟᱣ ᱫᱟ ᱚᱠᱚᱭ ᱫᱚ ᱾ ᱚᱠᱚᱭ ᱫᱚ ᱦᱟᱸᱰᱤ ᱯᱟᱹᱣᱨᱟᱹ ᱠᱚ ᱧᱩᱭ ᱫᱟᱠᱚ ᱢᱟᱱᱮ ᱱᱚᱝᱠᱟ ᱞᱮᱠᱟᱭ ᱫᱟᱠᱚ ᱱᱮᱛᱚᱜ ᱫᱚ ᱼᱼ ᱥᱮᱸᱫᱽᱨᱟ ᱫᱚ ᱵᱟᱝ ᱠᱚ ᱥᱮᱸᱫᱽᱨᱟᱭ ᱫᱟᱠᱚ ᱡᱟᱥᱴ ᱚᱸᱰᱮ ᱪᱟᱞᱟᱣ ᱠᱟᱛᱮ ᱠᱚ ᱤᱱᱡᱚᱭᱮᱫᱟ ᱟᱨᱠᱤ ᱾ ᱟᱫᱚ ᱞᱟᱦᱟᱛᱮ ᱚᱱᱠᱟ ᱞᱮᱠᱟ ᱠᱚ ᱥᱮᱸᱫᱽᱨᱟᱭ ᱼᱼ ᱛᱮᱱ ᱠᱷᱟᱹᱛᱤᱨ ᱛᱮ ᱟᱹᱰᱤ ᱦᱚᱲ ᱜᱮᱠᱚ ᱢᱟᱱᱮ ᱤᱭᱟᱹ ᱜᱚᱡ ᱵᱟᱲᱟ ᱟᱠᱚ ᱾ ᱛᱟᱞᱦᱮ ᱡᱟᱭᱦᱳᱠ ᱚᱱᱟ ᱤᱫᱤ ᱠᱟᱛᱮᱜ ᱱᱚᱝᱠᱟ ᱜᱮ ᱡᱩᱫᱤ ᱚᱸᱰᱮ ᱠᱷᱚᱱᱟᱜ ᱨᱩᱣᱟᱹᱲᱟᱭ ᱼᱼ ᱮᱲᱮ ᱠᱷᱟᱱ ᱫᱚ ᱼᱼ ᱦᱚᱲᱚᱜ ᱨᱩᱣᱟᱹᱲ ᱟᱫᱤᱭᱟ ᱟᱨ ᱵᱟᱝᱠᱷᱟᱱ ᱫᱚ ᱵᱟᱭ ᱨᱩᱣᱟᱹᱲ ᱞᱮᱱᱠᱷᱟᱱ ᱟᱫᱚ ᱚᱱᱟ ᱤᱭᱟᱹ ᱨᱮᱜᱮ ᱩᱱᱤ ᱫᱚᱭ ᱼᱼ
ᱡᱟᱦᱟᱸ ᱫᱤᱱ ᱨᱮᱠᱤ ᱨᱩᱣᱟᱹᱲ ᱨᱮᱱᱟᱜ ᱠᱟᱛᱷᱟ ᱟᱫᱚ ᱩᱱᱤ ᱫᱚ ᱚᱸᱰᱮ ᱜᱮ ᱟᱫᱚ ᱵᱟᱝᱢᱟ ᱤᱧᱨᱮᱱ ᱦᱚᱲ ᱫᱚ ᱟᱫᱚ ᱨᱩᱣᱟᱹᱲᱟ ᱩᱱᱤ ᱫᱚᱭ ᱼᱼ ᱤᱧᱤᱧ ᱥᱟᱹᱨᱤ ᱠᱟᱹᱭᱟᱧ ᱟᱨᱠᱤ ᱢᱟᱱᱮ ᱡᱟᱦᱟᱸᱭ ᱜᱚᱡ ᱱᱟ ᱟᱨᱠᱤ ᱾ ᱡᱟᱭᱦᱳᱠ ᱱᱤᱝᱠᱟᱹ ᱦᱚᱲ ᱫᱚ ᱢᱟᱱᱮ ᱼᱼ ᱯᱟᱲᱦᱟ ᱪᱷᱟᱲᱟ ᱠᱟᱛᱮᱫ ᱫᱚ ᱵᱟᱝ ᱟᱸᱡᱚᱢ ᱟᱠᱟ ᱞᱟᱫᱩ ᱛᱟᱠᱚ ᱠᱚ ᱟᱸᱡᱚᱢ ᱵᱟᱲᱟ ᱦᱩᱭ ᱠᱟᱱᱟ ᱩᱱᱠᱩᱣᱟᱜ ᱢᱚᱪᱟ ᱠᱚᱨᱮ ᱫᱚ ᱟᱨᱠᱤ ᱾
ᱦᱳᱭ ᱦᱳᱭ ᱟᱪᱪᱷᱟ ᱟᱹᱰᱤ ᱫᱟᱢᱟᱱ ᱠᱟᱛᱷᱟ ᱜᱮᱢ ᱞᱟᱹᱭ ᱠᱮᱫᱟ ᱟᱹᱰᱤ ᱠᱤᱪᱷᱩ ᱼᱼ ᱡᱩᱫᱤ ᱵᱟᱲᱟᱭᱱᱟ ᱾
ᱟᱫᱚ ᱟᱫᱚ ᱠᱚ ᱞᱟᱹᱭ ᱠᱟᱫᱟ ᱠᱚ ᱵᱟᱝᱢᱟ ᱡᱮ ᱠᱚᱲᱟ ᱜᱤᱫᱽᱨᱟᱹ ᱠᱷᱟᱱ ᱫᱚᱢ ᱼᱼ ᱩᱸᱻ ᱟᱡᱚᱫᱤᱭᱟᱹ ᱵᱩᱨᱩ ᱥᱮᱸᱫᱽᱨᱟ ᱪᱟᱞᱟᱜ ᱢᱮ ᱾ ᱟᱨ ᱠᱩᱲᱤ ᱜᱤᱫᱽᱨᱟᱹ ᱠᱷᱟᱱ ᱫᱚᱢ ᱡᱷᱟᱹᱱᱴᱤ ᱯᱟᱛᱟ ᱪᱟᱞᱟᱜ ᱢᱮ ᱾ ᱱᱚᱣᱟ ᱠᱚ ᱪᱟᱠᱚᱞᱛᱟᱹᱲᱤ ᱯᱟᱛᱟ ᱟᱹᱞᱤᱧ ᱜᱮ ᱩᱞᱴᱩ ᱱᱚᱣᱟ ᱠᱚᱫᱚ ᱼᱼ ᱠᱤᱪᱤᱛᱚ ᱚᱱᱟ ᱥᱮᱨᱟᱢ ᱜᱤ ᱟᱫᱚ ᱚᱱᱠᱟ ᱚᱱᱟ ᱠᱚ ᱤᱫᱤ ᱠᱟᱛᱮᱫ ᱜᱮ ᱱᱤᱝᱠᱟᱹ ᱦᱚᱲᱟᱜ ᱼᱼ ᱪᱤᱱᱛᱟᱹ ᱢᱮᱱᱟᱜᱼᱟ ᱡᱮ ᱚᱱᱟ ᱚᱱᱟ ᱫᱚ ᱠᱟᱹᱴᱤᱡ ᱪᱟᱞᱟᱜ ᱦᱮᱡ ᱜᱮ ᱦᱩᱭᱩᱜᱼᱟ ᱾
ᱢᱮᱱᱟᱜ ᱠᱷᱟᱱ ᱪᱟᱠᱚᱞᱛᱟᱹᱨᱤ ᱪᱷᱟᱛᱟ ᱫᱚ ᱱᱟᱜᱠᱷᱟᱱ ᱤᱧᱟᱹᱜ ᱵᱟᱲᱟᱭ ᱛᱮᱫᱚ ᱱᱚᱝᱠᱟ ᱼᱼ ᱡᱮ ᱱᱟᱜᱠᱷᱟᱱ ᱼᱼ ᱠᱩᱲᱤ ᱜᱤᱫᱽᱨᱟᱹ ᱠᱷᱟᱱ ᱫᱚ ᱪᱟᱠᱚᱞᱛᱟᱹᱨᱤ ᱪᱷᱟᱛᱟ ᱪᱟᱞᱟ ᱠᱟᱛᱮᱜ ᱛᱚᱵᱮ ᱨᱮ ᱟᱢ ᱠᱩᱲᱤ ᱜᱤᱫᱽᱨᱟᱹ ᱠᱟᱱᱟᱢ ᱚᱝᱠᱟ ᱼᱼ ᱠᱚ ᱞᱟᱹᱭ ᱠᱟᱫᱟ ᱛᱚ ᱦᱳᱭ ᱫᱤᱭᱮ ᱤᱧ ᱼᱼ ᱤᱧ ᱵᱟᱰᱟᱭᱟ ᱡᱮ ᱱᱚᱝᱠᱟ ᱞᱟᱦᱟ ᱛᱮᱫᱚ ᱠᱷᱟᱱ ᱼᱼ ᱢᱩᱥᱚᱞᱢᱟᱱ ᱠᱚ ᱛᱩᱨᱩᱠ ᱠᱚ ᱫᱚᱢᱮ ᱠᱚ ᱛᱟᱦᱮᱸ ᱠᱟᱱᱟ ᱚᱱᱟ ᱪᱟᱠᱩᱞᱛᱟᱹᱨᱤ ᱪᱷᱟᱛᱟ ᱥᱮᱜ ᱨᱮᱱᱠᱷᱟᱱ ᱚᱱᱛᱮ ᱫᱚ ᱼᱼ ᱫᱤᱭᱮ ᱥᱮᱭ ᱠᱷᱮᱛᱨᱮ ᱨᱮ ᱠᱩᱲᱤ ᱜᱤᱫᱽᱨᱟᱹ ᱡᱩᱫᱤᱢ ᱪᱟᱞᱟᱣ ᱠᱟᱱᱟ ᱩᱱᱠᱩ ᱼᱼ ᱵᱟᱝ ᱞᱟᱹᱭ ᱠᱟᱛᱮᱜ ᱵᱟᱝ ᱪᱮᱫ ᱦᱚᱸ ᱵᱟᱝ ᱢᱮᱱ ᱠᱟᱛᱮᱜ ᱜᱮ ᱩᱱᱠᱩ ᱰᱟᱭᱨᱮᱴ ᱠᱩ ᱢᱟᱱᱮ ᱼᱼ ᱪᱮᱜ ᱞᱮᱠᱟ ᱪᱚ ᱚᱛᱛᱟᱪᱟᱨ ᱞᱮᱠᱟ ᱢᱟᱱᱮ ᱦᱩᱭᱩᱜ ᱛᱟᱦᱮ ᱡᱮ ᱮᱠᱟᱞ ᱥᱤᱸᱫᱩᱨᱟᱜ ᱥᱤᱸᱫᱩᱨ ᱟᱠᱚ ᱾ ᱛᱟᱦᱮ ᱠᱚ ᱥᱮ ᱠᱷᱮᱛᱨᱮ ᱦᱮᱸ ᱦᱮᱸ ᱫᱤᱭᱮ ᱚᱱᱟ ᱠᱷᱟᱹᱛᱤᱨ ᱛᱮᱜᱮ ᱟᱫᱚ ᱼᱼ ᱡᱮ ᱠᱩᱲᱤ ᱜᱤᱫᱽᱨᱟᱹ ᱵᱚᱛᱚᱨ ᱛᱮ ᱵᱟᱝᱠᱚ ᱪᱟᱞᱟᱜ ᱛᱟᱦᱮᱸᱫᱼᱟ, ᱚᱱᱟ ᱪᱟᱠᱚᱞ ᱫᱟᱨᱮ ᱥᱟᱶᱛᱟ ᱫᱚ ᱥᱮ ᱾ ᱠᱷᱮᱛᱨᱮ ᱨᱮ ᱾ ᱦᱮᱸ, ᱟᱫᱚ ᱚᱱᱟ ᱜᱮᱠᱚ ᱞᱟᱹᱭᱟ ᱡᱮ ᱠᱩᱲᱤ ᱜᱤᱫᱽᱨᱟᱹ ᱦᱩᱭ ᱞᱮᱱᱠᱷᱟᱱ ᱫᱚ ᱪᱟᱠᱚᱞ ᱫᱟᱨᱮ ᱪᱷᱟᱛᱟ ᱠᱷᱚᱱᱟᱜ ᱨᱩᱣᱟᱹᱲ ᱠᱟᱛᱮᱜ ᱦᱤᱡᱩᱜ ᱢᱮ ᱾ ᱛᱚᱵᱮᱨᱮ ᱠᱩᱲᱤ ᱜᱤᱫᱽᱨᱟᱹ ᱠᱟᱱᱟᱢ ᱦᱮᱸ, ᱠᱤᱱᱛᱩ ᱦᱮᱸ, ᱦᱳᱭ ᱚᱱᱟ ᱫᱚ ᱚᱱᱟ ᱫᱚ ᱦᱳᱭᱛᱳ ᱠᱷᱟᱱ ᱟᱹᱣᱤᱨᱤ ᱯᱷᱩᱨᱜᱟᱹᱞᱚᱜ ᱞᱟᱦᱟ ᱨᱮᱜᱮ ᱱᱚᱣᱟ ᱠᱚᱫᱚ ᱜᱷᱚᱴᱚᱱᱟ ᱜᱷᱚᱴ ᱴᱟᱜ ᱤᱱᱟᱹ ᱠᱷᱟᱹᱛᱤᱨ ᱵᱟᱝᱠᱷᱟᱱ ᱫᱚ ᱯᱷᱩᱨᱜᱟᱹᱞ ᱠᱟᱛᱮ ᱡᱟᱦᱟᱸ ᱫᱤᱥᱚᱢ ᱯᱷᱩᱨᱜᱟᱹᱞ ᱠᱟᱱ ᱛᱟᱵᱚᱱᱟ ᱥᱟᱛ ᱩᱱᱤᱥᱥᱚ ᱥᱟᱛ ᱪᱚᱞᱤᱥ ᱥᱟᱞ ᱨᱮᱠᱷᱟᱱ ᱚᱱᱟ ᱩᱱ ᱯᱚᱨ ᱫᱚ ᱱᱟᱜᱠᱷᱟᱱ ᱱᱚᱝᱠᱟᱱᱟᱜ ᱱᱟᱦᱟᱪᱟᱨ ᱠᱚᱫᱚ ᱵᱟᱝ ᱦᱩᱭ ᱠᱟᱱᱟ ᱾ ᱚᱱᱟ ᱞᱟᱦᱟ ᱨᱮᱱᱟᱜ ᱜᱷᱚᱴᱚᱱᱟ ᱠᱚ ᱦᱚᱭᱛᱳ ᱾ ᱱᱤᱛ ᱢᱮᱱᱟᱜ ᱠᱷᱟᱱ ᱪᱟᱠᱚᱞ ᱫᱟᱨᱮ ᱪᱟᱠᱚᱞ ᱫᱟᱨᱮ ᱡᱟᱦᱟᱸ ᱪᱟᱞᱟᱜ ᱢᱮᱱᱟᱜ ᱠᱷᱟᱱ ᱚᱠᱚᱭ ᱦᱚᱸ ᱱᱚ ᱚᱱᱠᱟᱱᱟᱜ ᱚᱛᱛᱟᱪᱟᱨ ᱫᱚ ᱵᱟᱝ ᱠᱚ ᱠᱚᱨᱟᱣᱟ ᱾
ᱦᱮᱸ ᱦᱮᱸ, ᱡᱚᱛᱚ ᱚᱱᱟ ᱠᱚᱫᱚ ᱞᱟᱦᱟ ᱛᱮᱱᱟᱜ ᱠᱟᱛᱷᱟ ᱠᱚᱜᱮ ᱟᱨᱠᱤ ᱟᱫᱚ ᱚᱱᱟ ᱠᱚ ᱫᱚᱦᱚ
ᱦ
ᱤᱫᱤ ᱠᱟᱛᱮ ᱟᱫᱚ ᱟᱸᱡᱚᱢ ᱤᱫᱤ ᱠᱟᱛᱮ ᱡᱮᱢᱚᱱ ᱱᱚᱜᱼᱚᱭ ᱟᱸᱡᱚᱢ ᱦᱩᱭᱩᱜ ᱠᱟᱱᱟ ᱾ ᱟᱫᱚ ᱟᱸᱡᱚᱢ ᱟᱸᱡᱚᱢ ᱛᱮ ᱱᱚᱝᱠᱟ ᱜᱮ ᱞᱟᱦᱟ ᱦᱤᱡᱩᱜ ᱠᱟᱱᱟ ᱟᱨᱠᱤ ᱾ ᱟᱫᱚ ᱱᱮᱛᱟᱨ ᱠᱤ ᱵᱟᱠᱚ ᱪᱟᱞᱟᱜ ᱠᱟᱱᱟ ᱪᱟᱞᱟᱜ ᱠᱟᱱᱟ ᱠᱚ ᱟᱨᱠᱤ᱾ ᱟᱫᱚ
ᱠᱟᱱᱟ
ᱦᱩᱸ ᱦᱩᱸ ᱾
ᱟᱨ ᱟᱡᱚᱫᱤᱭᱟᱹ ᱯᱟᱦᱟᱲ ᱢᱮᱱ ᱱᱟᱜ ᱠᱷᱟᱱ ᱥᱮᱸᱫᱽᱨᱟ ᱫᱚ ᱡᱷᱚᱛᱚ ᱜᱮᱛᱚ ᱠᱚ ᱪᱟᱞᱟᱜ ᱠᱟᱱᱟ ᱾ ᱡᱮᱢᱚᱱ ᱟᱢᱮᱢ ᱞᱟᱹᱭ ᱠᱮᱫᱟ ᱡᱮ ᱠᱷᱟᱱ ᱪᱟᱞᱟᱣ ᱠᱟᱛᱮ ᱫᱚ ᱥᱮᱸᱫᱽᱨᱟᱭ ᱫᱟᱠᱚ ᱠᱤ ᱵᱟᱠᱚ ᱥᱮᱸᱫᱽᱨᱟᱭ ᱫᱟ ᱾ ᱚᱠᱚᱭ ᱫᱚ ᱵᱚᱞᱚᱠ ᱜᱮ ᱠᱚᱨᱟᱣ ᱮᱫᱟ, ᱚᱠᱚᱭ ᱫᱚ ᱨᱤᱢᱥ ᱮ ᱠᱚᱨᱟᱣ ᱮᱫᱟ, ᱚᱠᱚᱭ ᱫᱚ ᱢᱚᱥᱛᱤ ᱞᱟᱹᱜᱤᱫ ᱠᱚ ᱪᱟᱞᱟᱜ ᱠᱟᱱᱟ ᱥᱮ ᱾
ᱦᱮᱸ ᱾
ᱦᱳᱭ ᱦᱳᱭ ᱾
ᱵᱟ ᱟᱞᱮ ᱱᱚᱛᱮ ᱠᱚ ᱢᱟᱱᱮ ᱞᱟᱹᱭ ᱵᱟᱲᱟᱭ ᱜᱮᱭᱟ ᱠᱚ ᱟᱨᱠᱤ, ᱡᱟᱦᱟᱸᱭ ᱠᱚ ᱜᱟᱛᱮ ᱜᱤᱫᱽᱨᱟᱹ ᱠᱚᱠᱚ ᱪᱟᱞᱟᱣ ᱠᱟᱱᱟ ᱠᱚ ᱟᱨᱠᱤ, ᱡᱚᱠᱷᱚᱱ ᱟᱞᱮ ᱢᱟᱱᱮ ᱠᱷᱮᱞᱳᱰ ᱠᱚᱨᱮᱞ ᱞᱮ ᱧᱟᱯᱟᱢ ᱜᱮᱭᱟ ᱟᱨᱠᱤ, ᱡᱮᱢᱚᱱ ᱱᱤᱭᱟᱹ ᱥᱮᱨᱢᱟ ᱫᱚ ᱮᱠᱷᱚᱱᱳ ᱵᱚᱞ ᱠᱷᱮᱞᱳᱰ ᱨᱮ ᱟᱹᱣᱨᱤ ᱞᱮ ᱧᱟᱯᱟᱢᱚᱜᱼᱟ᱾ ᱟᱫᱚ ᱡᱮᱢᱚᱱ ᱟᱹᱣᱨᱤ ᱞᱮ ᱟᱹᱣᱨᱤ ᱟᱞᱮ ᱥᱮᱫ ᱫᱚ ᱟᱹᱣᱨᱤ ᱦᱩᱭᱩᱜᱼᱟ ᱟᱨᱠᱤ, ᱟᱫᱚ ᱯᱨᱮᱠᱴᱤᱥ ᱠᱚ ᱪᱟᱞᱟᱜ ᱠᱟᱱ ᱛᱟᱞᱮ ᱜᱮᱭᱟ, ᱛᱟᱦᱚᱞᱮ ᱟᱜᱚᱥᱴ ᱠᱷᱚᱱᱟᱜ ᱠᱷᱮᱞ ᱢᱮᱱᱟᱜ ᱛᱟᱞᱮᱭᱟ, ᱟᱫᱚ ᱱᱚᱝᱠᱟ ᱧᱟᱯᱟᱢ ᱵᱟᱲᱟ ᱠᱚ ᱦᱩᱭ ᱞᱮᱱᱠᱷᱟᱱ ᱟᱫᱚ ᱜᱚᱞᱯᱷᱚ ᱠᱚ ᱦᱩᱭᱩᱜ ᱜᱮᱭᱟ, ᱛᱟᱦᱚᱞᱮ ᱟᱢ ᱪᱟᱞᱟᱣ ᱞᱮᱱᱟᱢ ᱥᱮ ᱵᱟᱢ ᱪᱟᱞᱟᱣ ᱞᱮᱱᱟ ᱾ ᱟᱫᱚᱞᱮ ᱦᱮᱸ ᱪᱟᱞᱟᱣ ᱵᱟᱲᱟ ᱦᱩᱭ ᱟᱠᱟᱱᱟ ᱠᱟᱱᱟ, ᱫᱤᱭᱮ ᱠᱤᱪᱷᱩ ᱠᱤᱪᱷᱩ ᱢᱮᱱ ᱟᱠᱚ ᱪᱟᱞᱟᱣ ᱠᱟᱛᱮ ᱱᱤᱭᱟᱹ ᱵᱟᱨ ᱫᱚ ᱫᱚᱢᱮ ᱞᱮ ᱨᱟᱹᱥᱠᱟᱹ ᱠᱮᱫᱟᱞᱮ ᱾ ᱦᱮᱸ ᱫᱤᱭᱟᱹ ᱠᱚᱭ ᱫᱚ ᱡᱟᱦᱟᱸᱭ ᱠᱟᱹᱴᱤᱡ ᱦᱚᱭᱛᱳ, ᱡᱟᱦᱟᱸᱭ ᱠᱚᱫᱚ ᱤᱭᱩᱴᱩᱵᱽ ᱨᱮ ᱠᱟᱹᱢᱤ ᱵᱟᱲᱟᱭᱟᱭ, ᱩᱱᱤ ᱠᱚᱫᱚᱭ ᱞᱟᱹᱭᱟᱭ ᱤᱧᱮ ᱱᱚᱝᱠᱟ ᱠᱤᱪᱷᱩᱧ ᱱᱚᱸᱰᱮᱱᱟᱜ ᱠᱤᱪᱷᱩᱧ ᱦᱟᱸᱰᱮ ᱱᱚᱰᱮᱧ ᱯᱷᱳᱴᱳᱭᱱᱟ, ᱱᱚᱰᱮ ᱵᱷᱤᱰᱭᱳ ᱠᱚᱧ ᱵᱮᱱᱟᱣ ᱠᱮᱫᱟ ᱾
ᱦᱮᱸ ᱦᱮᱸ ᱾
ᱛᱟᱦᱚᱞᱮ ᱚᱱᱠᱟ ᱞᱮᱠᱟ ᱟᱫᱚ ᱟᱸᱡᱚᱢᱚᱜ ᱠᱟᱱᱟ ᱡᱮ, ᱵᱟᱝᱢᱟ ᱱᱮᱛᱟᱨ ᱫᱚ ᱛᱟᱦᱚᱞᱮ ᱚᱱᱟ ᱡᱟᱭᱜᱟ ᱨᱮᱫᱚ ᱠᱟᱹᱴᱤᱡ ᱢᱟᱱᱮ ᱮ ᱠᱟᱹᱴᱤᱡ ᱢᱟᱱᱮ ᱡᱟᱦᱟᱸ ᱞᱮᱠᱟ ᱥᱮᱸᱫᱽᱨᱟ ᱟᱸᱡᱚᱢ ᱦᱩᱭᱩᱜ ᱢᱟᱱᱮ ᱦᱩᱭ ᱠᱟᱛᱷᱟ ᱚᱱᱠᱟ ᱫᱚ ᱵᱟᱝ ᱦᱩᱭᱩᱜ ᱠᱟᱱᱟ ᱪᱮᱫ ᱦᱚᱸ᱾
ᱚᱱᱠᱟ ᱫᱚ ᱵᱟᱝ ᱦᱩᱭᱩᱜ ᱠᱟᱱᱟ, ᱟᱹᱰᱤ ᱯᱚᱨᱤᱵᱚᱨᱛᱚᱱ ᱠᱟᱱᱟ ᱱᱮᱛᱟᱨ ᱫᱚ ᱡᱷᱚᱛᱚ ᱦᱚᱲ ᱜᱮᱛᱚ ᱠᱷᱟᱱ ᱩᱱᱟᱹᱜ ᱫᱚ ᱵᱟᱝ ᱠᱚᱥᱴᱚ ᱫᱚ ᱵᱟᱝ ᱠᱚ ᱪᱚᱭᱮᱫᱟ, ᱡᱷᱚᱛᱚ ᱦᱚᱲ ᱜᱮ ᱥᱩᱠ ᱜᱮᱠᱚ ᱯᱟᱸᱡᱟᱭᱮᱫᱟ ᱾
ᱥᱩᱠ ᱢᱟᱱᱮ ᱫᱚᱢᱮ ᱥᱩᱠ ᱾
ᱦᱩᱸ ᱦᱩᱸ, ᱞᱟᱦᱟ ᱛᱮᱫᱚ ᱤᱧᱦᱚ ᱟᱹᱰᱤ ᱠᱤᱪᱷᱩ ᱜᱮ ᱮᱜ ᱢᱟᱱᱮ ᱵᱟᱵᱟ ᱟᱭᱳ ᱛᱟᱠᱚ ᱜᱚᱞᱯᱷᱚ ᱠᱚᱧ ᱟᱸᱡᱚᱢ ᱵᱟᱲᱟ ᱠᱟᱜ ᱠᱚᱣᱟ, ᱡᱮ ᱞᱟᱦᱟ ᱛᱮᱫᱚ ᱱᱟᱜᱠᱷᱟᱱ ᱪᱟᱥ ᱵᱟᱥ ᱵᱟᱝ ᱦᱩᱭᱩᱜ ᱛᱟᱦᱮᱸᱼᱟ, ᱟᱹᱰᱤ ᱱᱟᱪᱟᱨ ᱜᱮᱠᱚ ᱛᱟᱦᱮᱸ ᱠᱟᱱᱟ, ᱥᱮ ᱠᱷᱮᱛᱨᱮ ᱨᱮ ᱡᱚᱸᱰᱨᱟ ᱨᱮᱱᱟᱜ ᱫᱟᱠᱟ ᱠᱚ ᱠᱚ ᱡᱚᱢ ᱠᱟᱫᱟ ᱾ ᱚᱱᱟ ᱠᱷᱟᱱ ᱯᱩᱴᱠᱟᱹ ᱠᱚ, ᱚᱱᱟ ᱠᱚᱜᱮ ᱠᱚ ᱡᱚᱢ ᱵᱟᱲᱟᱭ ᱛᱟᱦᱮᱸᱱ ᱩᱱᱠᱩ ᱜᱚᱞᱯᱚᱧ ᱟᱸᱡᱚᱢ ᱟᱠᱟᱫᱟ ᱥᱮ ᱦᱮᱸ ᱟᱨ ᱡᱮᱢᱚᱱᱠᱷᱟᱱ ᱱᱚᱣᱟ ᱫᱚ ᱵᱤᱨ ᱫᱤᱥᱚᱢ ᱛᱚ ᱵᱤᱨ ᱫᱤᱥᱚᱢ ᱠᱷᱚᱱ ᱫᱚ ᱱᱟᱠᱷᱟᱱ ᱥᱟᱦᱟᱱ ᱠᱚᱠᱚ ᱟᱠᱷᱨᱤᱧ ᱠᱚ ᱤᱫᱤ ᱛᱟᱦᱮᱸᱜᱼᱟ, ᱢᱟᱱᱮ ᱡᱮ ᱦᱟᱱᱮ ᱵᱟᱡᱟᱨ ᱠᱚᱦᱚᱸ ᱟᱹᱰᱤ ᱥᱟᱺᱜᱤᱧ ᱛᱟᱞᱮ ᱠᱚ ᱛᱟᱦᱮᱸᱜᱼᱟ, ᱥᱮ ᱠᱷᱮᱛᱨᱮ ᱨᱮ ᱡᱮᱢᱚᱱ ᱥᱮᱛᱟᱜ ᱨᱮᱠᱚ ᱩᱰᱩᱠᱚᱜ ᱛᱟᱦᱮᱸᱫ, ᱵᱷᱳᱨ ᱨᱮ ᱯᱩᱨᱟᱹ ᱥᱟᱦᱟᱱ ᱠᱚ ᱟᱹᱠᱷᱨᱤᱧᱟ ᱟᱹᱜᱩᱭᱟᱠᱚ, ᱫᱤᱭᱮ ᱟᱵᱟᱨ ᱡᱚᱢ ᱵᱟᱲᱟ ᱠᱟᱛᱮ ᱟᱵᱟᱨ ᱢᱮᱱᱠᱷᱟᱱ ᱟᱸᱫᱟ ᱟᱸᱫᱟ ᱟᱠᱚ ᱥᱮ ᱪᱮᱫ ᱞᱮᱠᱟ ᱪᱚ ᱚᱱᱠᱟ ᱵᱚᱴᱷᱮ ᱢᱤᱫᱴᱟᱝ ᱜᱚᱲ ᱤᱭᱟᱹ ᱦᱩᱲᱩ ᱠᱚ ᱟᱫᱟ ᱛᱟᱭᱟ ᱞᱟᱦᱟᱛᱮ᱾
ᱦᱮᱸ ᱦᱮᱸ ᱞᱟᱹᱭᱟᱠᱚ ᱞᱟᱹᱭ ᱟᱠᱚ᱾
ᱦᱳᱭ ᱟᱫᱟ ᱚᱱᱟ ᱠᱚ ᱨᱚᱦᱚᱲᱟ ᱚᱱᱟ ᱫᱟᱠᱟ ᱠᱚ ᱤᱥᱤᱱᱟ ᱡᱚᱢᱟᱠᱚ ᱟᱵᱟᱨ ᱠᱚ ᱪᱟᱞᱟᱜᱼᱟ ᱚᱱᱠᱟᱜ ᱜᱮ᱾ ᱥᱟᱦᱟᱱ ᱟᱹᱠᱷᱨᱤᱧ ᱛᱮᱦᱮᱧ ᱧᱮᱞ ᱢᱮ ᱚᱱᱟ ᱡᱩᱜᱽ ᱠᱷᱚᱱ ᱫᱚ ᱛᱤᱱᱟᱹᱜ ᱯᱚᱨᱤᱵᱚᱨᱛᱚᱱ ᱦᱮᱡ ᱟᱠᱟᱱᱟ ᱱᱚᱣᱟ ᱡᱩᱜᱽ ᱫᱚ ᱱᱮᱛᱟᱨ ᱚᱠᱚᱭ ᱦᱚᱲ ᱮ ᱛᱟᱲᱟᱢᱟᱭ᱾
ᱱᱤᱛᱳᱜ ᱢᱟᱱᱮ ᱦᱚᱲ ᱮᱛᱚ ᱯᱚᱨᱤᱵᱚᱨᱛᱚᱱ ᱪᱮᱫ ᱢᱮᱱ ᱦᱩᱭᱩᱜᱼᱟ ᱡᱟᱦᱟᱸ ᱫᱚ ᱢᱤᱫ ᱥᱚᱢᱚᱭ ᱟᱨᱠᱤ, ᱴᱷᱤᱠ ᱴᱷᱟᱠ ᱡᱚᱢᱟᱜ ᱵᱟᱝ ᱡᱩᱴᱟᱹᱜ ᱠᱟᱱ ᱛᱟᱦᱮᱸᱱ, ᱱᱤᱛᱚᱜ ᱦᱚᱲ ᱡᱚᱢ ᱛᱟᱦᱮᱸ ᱠᱟᱛᱮᱜ ᱡᱚᱢ ᱠᱚ ᱜᱤᱰᱤ ᱠᱟᱜ ᱠᱟᱱᱟ ᱠᱚ ᱟᱨᱠᱤ᱾
ᱦᱳᱭ ᱦᱳᱭ ᱮᱠᱫᱚᱢ᱾
ᱦᱮᱸ ᱢᱤᱫ ᱥᱚᱢᱚᱭ ᱦᱚᱲ ᱡᱟᱦᱟᱸᱭ ᱡᱟᱦᱟᱸᱭ ᱦᱚᱲ ᱧᱮᱞ ᱠᱚ ᱦᱩᱭᱩᱜ ᱠᱟᱱ ᱛᱟᱦᱮᱸᱫ ᱢᱤᱫ ᱥᱚᱢᱚᱭ ᱠᱚᱱᱴᱨᱚᱞ ᱪᱟᱣᱞᱮ ᱠᱚ, ᱵᱟᱝᱠᱚ ᱧᱟᱢᱮᱫ ᱛᱟᱦᱮᱸᱱ ᱠᱚ ᱱᱤᱛᱚᱜ ᱩᱱᱠᱩ ᱦᱚᱲ ᱠᱚᱱᱴᱨᱚᱞ ᱪᱟᱣᱞᱮ ᱧᱟᱢ ᱠᱟᱛᱮᱝ ᱠᱚ ᱟᱹᱠᱷᱨᱤᱧ ᱜᱤᱰᱤ ᱠᱟᱜ ᱠᱟᱱᱟ ᱠᱚ᱾
ᱦᱮᱸ ᱵᱟᱠᱚ ᱠᱩᱥᱤᱭᱟᱜ ᱠᱟᱱᱟ ᱚᱠᱚᱭ ᱠᱚᱫᱚ᱾
ᱪᱟᱣᱞᱮ ᱵᱟᱝ ᱵᱷᱟᱜᱮᱭᱟ ᱞᱟᱹᱭ ᱮᱫᱟᱠᱚ ᱠᱤᱨᱤᱧ ᱪᱟᱣᱞᱮ ᱜᱮ ᱵᱷᱟᱜᱮᱭᱟ᱾ ᱦᱩᱸ ᱩᱱᱤ ᱦᱚᱲᱜᱮ ᱢᱤᱫ ᱫᱤᱱ ᱦᱤᱞᱚᱜ ᱫᱚᱱᱮᱫ ᱛᱟᱦᱮᱸᱱᱟᱭ ᱡᱮ ᱵᱟᱝᱢᱟ ᱠᱳᱱᱴᱳᱞ ᱪᱮᱫᱟᱜ ᱵᱟᱞᱮ ᱧᱟᱢ ᱮᱫᱟᱞᱮ
ᱦᱳᱭ ᱦᱳᱭ ᱚᱱᱠᱟ ᱟᱹᱰᱤ ᱨᱚᱠᱚᱢ ᱠᱷᱚᱵᱚᱨ ᱜᱮ ᱟᱸᱡᱚᱢ ᱵᱟᱲᱟ ᱟᱠᱟᱱᱟ ᱱᱟᱜ ᱠᱷᱟᱱ
ᱢᱟᱱᱮ ᱮᱠᱷᱚᱱ ᱛᱟᱹᱲᱤ ᱯᱟᱛᱟ ᱛᱮᱢ ᱪᱟᱞᱟᱣ ᱵᱟᱲᱟ ᱠᱟᱱᱟ ᱜᱮ ᱥᱮ ᱵᱟᱝ
ᱦᱳᱭ
ᱪᱟᱠᱚᱞᱛᱟᱹᱲᱤ ᱯᱟᱛᱟ ᱫᱚᱢ ᱪᱟᱞᱟᱣ ᱟᱠᱟᱱ ᱜᱮᱭᱟ ᱥᱮ ᱵᱟᱝ
ᱢᱮᱱᱠᱷᱟᱱ ᱪᱟᱠᱚᱞ ᱴᱟᱹᱨᱤ ᱯᱟᱛᱟ ᱫᱚ ᱩᱱᱟᱹᱜ ᱫᱚ ᱵᱟᱹᱧ ᱪᱟᱞᱟᱣ ᱵᱟᱲᱟᱜ ᱠᱟᱱᱟ ᱢᱟᱱᱮ ᱪᱟᱞᱟᱣ ᱵᱚᱞᱛᱮ ᱩᱱᱟᱹᱜ ᱫᱚ ᱵᱟᱹᱧ ᱪᱟᱞᱟᱜ ᱜᱮᱭᱟ ᱥᱮ ᱠᱷᱟᱹᱛᱤᱨ ᱪᱟᱠᱚᱞ ᱛᱟᱹᱨᱤ ᱪᱷᱟᱛᱟ ᱫᱚ ᱵᱟᱹᱧ ᱪᱟᱞᱟᱣ ᱟᱠᱟᱱᱟ
ᱢᱟᱱᱮ ᱠᱟᱛᱷᱟ ᱞᱮᱠᱟ ᱟᱨᱠᱤ ᱚᱱᱮ ᱡᱟᱦᱟᱸᱟᱢ ᱞᱟᱹᱭ ᱠᱮᱫᱟ ᱟᱨᱠᱤ ᱠᱩᱲᱤ ᱜᱤᱫᱽᱨᱟᱹ ᱤᱭᱟᱹ ᱫᱚ ᱚᱸᱰᱮ ᱜᱮ ᱚᱱᱮ ᱚᱠᱟ ᱞᱮᱠᱟ ᱟᱨᱠᱤ ᱢᱤᱫ ᱫᱷᱟᱣ ᱪᱟᱞᱟᱣ ᱵᱟᱲᱟ ᱦᱩᱭ ᱟᱠᱟᱱ ᱜᱮᱭᱟ ᱥᱮ ᱵᱟᱝ ᱟᱨᱠᱤ
ᱵᱟᱝᱟ ᱚᱱᱟ ᱠᱚ ᱵᱟᱲᱟᱭ ᱫᱚᱧ ᱵᱟᱲᱟᱭ ᱜᱮᱛᱚ ᱪᱟᱠᱚᱞᱛᱟᱹᱨᱤ ᱱᱟᱠᱷᱟᱱ ᱟᱹᱣᱨᱤ ᱪᱟᱞᱟᱜ ᱦᱳᱭᱳᱼᱟ ᱢᱤᱫ
ᱚ ᱟᱫᱚ ᱡᱟᱭᱦᱳᱠ ᱟᱢᱟᱜ ᱚᱱᱠᱟ ᱠᱳᱱᱳ ᱩᱭᱦᱟᱹᱨ ᱵᱷᱟᱵᱽᱱᱟ ᱵᱟᱹᱱᱩᱜ ᱛᱟᱢᱟ ᱡᱮ ᱦᱚᱲ ᱴᱷᱮᱱ ᱠᱟᱛᱷᱟ ᱵᱟᱝ ᱨᱚᱲ ᱟᱸᱡᱚᱢ ᱞᱮᱠᱟ ᱥᱮ ᱠᱟᱛᱷᱟ ᱡᱤᱛᱟᱹᱣ ᱞᱮᱠᱟ ᱤᱧᱦᱚᱸ ᱚᱱᱟ ᱡᱟᱭᱜᱟ ᱫᱚᱧ ᱪᱟᱞᱟᱣ ᱦᱤᱡᱩᱜ ᱜᱮᱭᱟ ᱟᱨᱠᱤ
ᱦᱮᱸ ᱪᱟᱞᱟᱣ ᱫᱚ ᱦᱩᱭᱩᱜ ᱜᱮᱭᱟ ᱱᱟᱜ ᱠᱷᱟᱱ ᱮᱠᱷᱚᱱᱚ ᱴᱟᱭᱤᱢ ᱫᱚ ᱦᱮᱱᱟᱜ ᱜᱮᱭᱟ ᱜᱮᱭᱟ ᱪᱟᱞᱟᱣ ᱨᱮᱱᱟᱜ ᱴᱟᱭᱤᱢ ᱫᱚ
ᱚᱱᱟ ᱫᱚ ᱠᱤᱱᱛᱩ ᱵᱟᱯᱞᱟ ᱠᱟᱛᱮᱜ ᱫᱚ ᱵᱟᱝ ᱟᱨᱠᱤ ᱚᱱᱟᱫᱚ ᱠᱩᱲᱤ ᱜᱤᱫᱽᱨᱟᱹ ᱚᱠᱛᱚ ᱨᱮ ᱪᱟᱞᱟᱜ ᱦᱩᱭᱩᱜᱼᱟ
ᱦᱳᱭ ᱦᱳᱭ ᱠᱩᱲᱤ ᱜᱤᱫᱽᱨᱟᱹ ᱚᱠᱛᱚ ᱨᱮᱜᱮ ᱤᱱᱟᱹ ᱠᱷᱟᱱ ᱴᱟᱭᱤᱢ ᱫᱚ ᱦᱮᱱᱟᱜ ᱜᱮᱭᱟ ᱮᱠᱷᱚᱱ ᱦᱚᱸ ᱪᱟᱞᱟᱣ ᱨᱮᱱᱟᱜ ᱴᱟᱭᱤᱢ ᱫᱚ ᱥᱮ ᱠᱷᱮᱛᱤᱨ ᱩᱱᱟᱹᱜ ᱫᱚ ᱛᱟᱲᱟᱛᱟᱲᱤ ᱵᱟᱝ ᱦᱩᱭᱩᱜ ᱠᱟᱱᱟ ᱪᱟᱞᱟᱣ ᱦᱩᱭᱩᱜ ᱜᱮᱭᱟ ᱡᱚᱠᱷᱚᱱ ᱴᱟᱭᱤᱢ ᱦᱩᱭᱩᱜᱼᱟ ᱥᱮᱨᱚᱠᱚᱢ ᱮᱠᱡᱟᱢ ᱠᱚ ᱠᱷᱟᱹᱛᱤᱨ ᱛᱮ ᱦᱳᱭᱛᱳ ᱚᱱᱠᱟ ᱴᱟᱭᱤᱢ ᱠᱚ ᱵᱟᱝ ᱧᱟᱢ ᱵᱟᱲᱟ ᱠᱟᱱ ᱠᱷᱟᱹᱛᱤᱨ ᱫᱚ ᱩᱱᱟᱹᱜ ᱵᱟᱝ ᱪᱟᱞᱟᱜ ᱦᱩᱭᱩᱜ ᱜᱮᱭᱟ
ᱟᱪᱪᱷᱟ